ᱚ‌ᱞᱟᱹᱭ ᱵᱤᱱ
ᱦᱩ ᱦᱩᱸ ᱨᱚᱲ ᱟᱧᱡᱚᱢᱚᱜ ᱠᱟᱱᱟ
ᱦᱚᱸ ᱟᱸᱡᱚᱢᱚᱜ ᱠᱟᱱ ᱜᱮᱭᱟ ᱞᱟᱹᱭ ᱵᱤᱱ
ᱦᱩ ᱪᱮᱫ ᱜᱳᱵᱤᱱ ᱪᱤᱠᱟᱹ ᱵᱟᱲᱟᱭ ᱮᱛ ᱛᱮ
ᱪᱮᱫ ᱦᱚᱸ ᱵᱟᱝ ᱚᱲᱟᱜ ᱨᱮ ᱜᱮ
ᱳᱳ ᱛᱳ ᱪᱟᱥ ᱠᱚᱨᱮᱱᱟᱜ ᱠᱟᱹᱢᱤ ᱠᱚ
ᱚ ᱟᱣᱨᱤ ᱞᱟᱜᱟᱜᱼᱟ ᱫᱟᱜ ᱡᱟᱹᱲᱤ ᱦᱚᱞᱟ ᱢᱟᱫᱷᱮᱨ ᱠᱷᱚᱱᱟᱜ ᱜᱮ ᱮᱦᱚᱵ ᱠᱟᱜᱼᱟᱭ
ᱦᱮᱸ ᱟᱨ ᱞᱮ ᱥᱮᱫ ᱦᱚ ᱤᱱᱠᱟᱹ ᱜᱮ ᱟᱞᱮ ᱥᱮᱡ ᱦᱚᱸ ᱤᱱᱠᱟᱹᱜᱮ ᱱᱚᱜᱼᱚᱭ ᱦᱚᱞᱟ ᱢᱚᱱᱫᱤᱨ ᱠᱷᱚᱱᱮ ᱮᱦᱚᱵ ᱟᱠᱟᱫᱟᱭ ᱠᱟᱹᱢᱤ ᱨᱮ ᱮᱦᱚᱵ ᱦᱩᱭ ᱠᱟᱱᱟ
ᱦᱳᱭ
ᱦᱮᱸ
ᱟᱞᱮᱵᱤᱱ ᱚᱲᱟᱜ ᱦᱚᱲ ᱪᱮᱫ ᱞᱮᱠᱟ ᱦᱮᱱᱟᱜ ᱠᱚᱣᱟ
ᱦ ᱡᱚᱛᱚ ᱱᱟᱯᱟᱭ ᱛᱮᱜᱮ ᱢᱮᱱᱟᱜ ᱠᱚᱣᱟ
ᱚ
ᱵᱮ ᱨᱤᱱ, ᱪᱮᱫ ᱞᱮᱠᱟ ᱢᱮᱱᱟᱜ
ᱚ ᱟᱹᱞᱤᱧ ᱨᱮᱱ ᱦᱚᱸ ᱱᱟᱯᱟᱭ ᱜᱮ ᱦᱮᱱᱟᱜ ᱠᱚᱣᱟ
ᱦᱩᱲᱩ ᱫᱚ ᱪᱮᱫ ᱞᱮᱠᱟ ᱢᱟᱱᱮ ᱛᱤᱱᱟᱹᱜ ᱫᱷᱟᱣ ᱯᱮ ᱨᱚᱦᱚᱭ ᱛᱮ ᱵᱚᱪᱷᱚᱨ ᱨᱮ
ᱚ ᱟᱹᱣᱨᱤ ᱞᱮ ᱮᱦᱚᱵᱼᱟ ᱮᱦᱚᱵ ᱜᱮ
ᱢᱟᱱᱮ ᱢᱮᱱ ᱛᱤᱱᱟᱹᱜ ᱫᱷᱟ ᱵᱮᱱ ᱨᱚᱦᱚᱭ ᱫᱟᱵᱚᱱᱟ ᱱᱚᱣᱟ ᱵᱚᱪᱷᱚᱨ ᱨᱮ
ᱟᱞᱮ ᱫᱚ ᱢᱤᱫ ᱫᱷᱟᱣ ᱜᱮ
ᱚᱸ ᱟᱞᱮᱥᱮ ᱦᱚᱸ ᱚᱱᱟ ᱢᱤᱫ ᱫᱷᱟᱣ ᱠᱚ ᱨᱚᱦᱚᱭ ᱛᱚ ᱫᱟᱜ ᱫᱟᱜ ᱡᱟᱹᱲᱤ ᱵᱷᱚᱨᱥᱟ ᱚᱱᱠᱟ ᱜᱮ ᱮᱴᱟᱜᱟ ᱢᱟ ᱚᱱᱠᱟ ᱥᱩᱡᱚᱜ ᱥᱩᱵᱤᱫᱷᱟ ᱵᱟᱹᱱᱩᱜ ᱚᱱᱟ ᱛᱮ ᱢᱤᱫ ᱫᱷᱟᱣ ᱜᱮ
ᱟᱵᱤᱱ ᱫᱚ ᱵᱩᱨᱩ ᱫᱤᱥᱚᱢ ᱥᱮ ᱵᱤᱞᱟᱹᱛ ᱫᱤᱥᱚᱢ ᱞᱟᱹᱭ ᱫᱟᱞᱤᱧ ᱟᱹᱵᱤᱱ ᱫᱚ ᱚᱠᱟᱨ ᱨᱮᱵᱤᱱ ᱯᱟᱲᱦᱟᱜᱼᱟ ᱵᱩᱨᱩ ᱫᱤᱥᱚᱢ ᱥᱮ ᱵᱤᱞᱟᱹ ᱫᱤᱥᱚᱢ᱾
ᱯᱩᱨᱩ ᱫᱤᱥᱚᱢ᱾
ᱚ ᱟᱞᱮ ᱫᱚ ᱵᱤᱞᱟᱹᱛ ᱫᱤᱥᱚᱢ ᱚ ᱞᱟᱹᱭ ᱵᱤᱱ
ᱞᱟᱹᱭ ᱵᱮᱱ
ᱚ ᱞᱟᱹᱭ ᱵᱤᱱ
ᱟᱸᱡᱢᱚᱜ ᱠᱟᱱ ᱛᱟᱵᱮᱱᱟ ᱵᱟᱝ ᱵᱩᱡᱷᱟᱹᱜ ᱠᱟᱱ ᱛᱟᱱᱟᱱᱟᱹ ᱩᱱᱟᱹᱴᱟ ᱪᱮᱫ ᱵᱮᱱ ᱞᱟᱹᱭ ᱮᱫᱟ ᱢᱮᱱᱛᱮ
ᱚ ᱱᱟᱜ-ᱟ ᱴᱟᱣᱟᱨ ᱢᱟᱛᱚ ᱧᱟᱢ ᱟᱠᱟᱫ ᱜᱮᱛᱟᱞᱤᱧᱟᱭ
ᱛᱟᱹᱣ ᱠᱟᱴᱠᱟᱴ ᱟᱸᱡᱚᱢᱚᱜ ᱠᱟᱱᱛᱮ ᱟᱫᱚ ᱚᱱᱟᱛᱮ ᱛᱟᱦᱚᱞᱮ ᱱᱼᱚᱭ ᱪᱟᱥ ᱫᱚ ᱪᱮᱫ ᱞᱮᱠᱟ ᱢᱟᱱᱮ ᱥᱮᱨᱢᱟ ᱡᱟᱹᱲᱤ ᱫᱟᱜ ᱵᱷᱚᱨᱥᱟ ᱥᱮ ᱮᱢᱱᱤ ᱠᱮᱱᱮᱞ ᱠᱚ ᱢᱮᱱᱟᱜᱼᱟ᱾ ᱱᱟᱞᱟ ᱠᱚ ᱢᱮᱱᱟᱜᱼᱟ
ᱚᱱᱟ ᱛᱮ ᱫᱟᱜ ᱵᱟᱭ ᱦᱤᱡᱩᱜ-ᱟ
ᱚ ᱚ ᱢᱮᱱᱟᱜ ᱫᱚ ᱢᱮᱱᱟᱜ ᱜᱮᱭᱟ ᱵᱟᱝ
ᱦᱳᱭ
ᱛᱟᱦᱚᱞᱮ ᱥᱚᱵᱽᱡᱤ ᱠᱚᱫᱚ ᱛᱟᱦᱚᱞᱮ ᱪᱟᱥ ᱦᱩᱭᱩᱜ ᱟᱥᱮ ᱵᱟᱝ ᱚᱱᱛᱮ ᱫᱚ ᱦᱮᱸ ᱦᱮᱞᱳ ᱦᱮᱞᱳ